ᱦᱳᱭ ᱜᱚᱢᱠᱮ ᱡᱚᱦᱟᱨ ᱜᱮ,
ᱦᱮᱸ ᱜᱚᱝᱠᱮ ᱡᱚᱦᱟᱨ ᱜᱮ ᱡᱚᱦᱟᱨ ᱜᱮ,
ᱦᱳᱭ ᱪᱮᱫ ᱞᱮᱠᱟ ᱱᱟᱯᱟᱭ ᱜᱮᱭᱟᱵᱮᱱ?
ᱦᱮᱸ ᱱᱟᱯᱟᱭ ᱵᱟᱲᱟ ᱜᱮ᱾ ᱟᱨ ᱨᱚᱲ ᱠᱚ ᱴᱷᱤᱠ ᱴᱷᱟᱠ ᱧᱟᱢᱚᱜ ᱠᱟᱱᱟ ᱛᱚ ᱜᱚᱝᱠᱮ,
ᱦᱳᱭ ᱨᱚᱲ ᱠᱚᱫᱚ ᱴᱷᱤᱠ ᱴᱷᱟᱠ ᱜᱮ ᱟᱸᱡᱚᱢᱚᱜ ᱠᱟᱱᱟ᱾ ᱟᱨ ᱟᱹᱞᱤᱧᱟᱜ ᱪᱮᱫᱠᱟ ᱵᱮᱱ ᱟᱸᱡᱚᱢᱮᱫ ᱠᱟᱱᱟ?
ᱦᱩᱸ ᱴᱷᱤᱠ ᱴᱷᱟᱠ ᱜᱮ ᱟᱸᱡᱚᱢ ᱫᱚ ᱟᱸᱡᱚᱢᱚᱜ ᱠᱟᱱᱟ ᱠᱟᱹᱴᱤᱡ
ᱥᱩᱨ ᱨᱮ ᱫᱷᱟᱨᱟ ᱵᱤᱱ ᱨᱚᱲᱮᱫᱼᱟ ᱯᱟᱞᱮ ᱦᱟᱸᱜ
ᱟᱨ ᱪᱮᱞᱤᱠ ᱥᱩᱨ ᱫᱷᱟᱨᱟ ᱥᱮ ᱪᱮᱫ ᱞᱮᱠᱟ ᱵᱤᱱ ᱢᱮᱱᱫᱟ?
ᱦᱮᱸ ᱠᱟᱹᱴᱤᱡ ᱪᱩᱞᱩᱝ ᱠᱟᱹᱴᱤᱡ ᱪᱟᱞᱟᱝ ᱰᱤᱥᱴᱮᱱᱥ ᱚᱜ ᱵᱤᱱ ᱢᱟ ᱟᱹᱰᱤ ᱡᱩᱨ ᱛᱮ ᱟᱸᱡᱚᱢᱚᱜ ᱠᱟᱱᱟ ᱟᱨᱠᱤ,
ᱦᱳᱭ ᱜᱚᱢᱠᱮ ᱟᱸᱡᱚᱢᱚᱜ ᱜᱮᱭᱟ ᱚᱱᱟ ᱫᱚ ᱪᱮᱫᱟᱜ ᱡᱮ ᱚᱠᱟ ᱜᱷᱟᱹᱲᱤᱡ ᱫᱚ ᱱᱟᱦᱟᱜ ᱪᱮᱫ ᱞᱮᱠᱟ ᱪᱚ ᱚᱱᱟ ᱡᱳᱨ ᱜᱮ ᱟᱸᱡᱚᱢᱚᱜ ᱠᱟᱱᱟ ᱚᱠᱟ ᱜᱷᱟᱹᱲᱤᱡ ᱫᱚ ᱱᱟᱦᱟᱜ ᱠᱚᱢ ᱜᱮ ᱦᱳᱭ ᱥᱮ
ᱟᱪᱪᱷᱟ ᱟᱪᱪᱷᱟ,
ᱦᱳᱭ, ᱛᱟᱦᱚᱞᱮ ᱛᱚᱵᱮ ᱜᱚᱝᱠᱮ ᱛᱚᱵᱮ ᱪᱮᱫ ᱥᱟᱠᱟᱢ ᱱᱤᱭᱮ ᱞᱟᱝ ᱜᱟᱞᱚᱪᱟ ᱛᱚᱵᱮ ᱚᱱᱠᱟᱱ ᱥᱟᱠᱟᱢ ᱠᱚᱵᱮᱱ ᱩᱭᱦᱟᱹᱨᱮᱫ ᱠᱟᱱ ᱠᱷᱟᱡ ᱵᱮᱱ ᱞᱟᱹᱭ ᱫᱟᱲᱮᱭᱟᱜᱼᱟ᱾
ᱚᱱᱠᱟ ᱫᱚ ᱡᱟᱦᱟᱱᱟᱜ ᱩᱭᱦᱟᱹᱨ ᱢᱟ ᱵᱟᱹᱞᱤᱧ ᱩᱭᱦᱟᱹᱨ ᱟᱠᱟᱫᱟ ᱱᱤᱝᱠᱟᱹ ᱜᱮ
ᱟᱪ ᱟᱪᱪᱷᱟ ᱟᱪᱪᱷᱟ ᱦᱳᱭ ᱛᱟᱦᱞᱮ ᱛᱚᱵᱮ ᱜᱚᱝᱠᱮ ᱟᱯᱮ ᱫᱤᱥᱚᱢ ᱥᱮᱫ ᱫᱚ ᱱᱟᱦᱟᱜ ᱱᱚᱣᱟ ᱦᱟᱴ ᱯᱟᱛᱟ ᱠᱚᱫᱚ ᱞᱟᱜᱟᱜ ᱛᱟᱦᱮᱸᱱᱟ ᱥᱮ ᱵᱟᱝ-ᱟ ᱦᱟᱹᱴᱤᱭᱟᱹ ᱠᱚ,
ᱦᱮᱸ ᱦᱟᱴ ᱯᱟᱛᱟ ᱫᱚ ᱦᱩᱭᱩᱜ ᱜᱮᱭᱟ ᱦᱩᱭᱩᱜ ᱠᱟᱱ ᱜᱮᱭᱟ᱾ ᱡᱟᱣ ᱡᱟᱣ ᱠᱷᱚᱱ ᱜᱮ,
ᱚᱻ ᱛᱟᱦᱚᱞᱮ ᱜᱚᱢᱠᱮ ᱚᱱᱟ ᱦᱟᱴ ᱨᱮᱫᱚ ᱱᱟᱦᱟᱜ ᱪᱮᱫ ᱠᱚᱠᱚ ᱨᱟᱠᱟᱵ ᱛᱟᱦᱮᱱᱟ ᱱᱚᱝᱠᱟ?
ᱦᱟᱴ ᱨᱮᱫᱚ ᱱᱚᱝᱠᱟ ᱡᱟᱦᱟᱸ ᱜᱮ ᱟᱵᱚ ᱫᱤᱱᱟᱹᱢ-ᱫᱤᱱᱟᱜ ᱡᱟᱹᱨᱩᱨᱤ ᱡᱮ ᱡᱤᱱᱤᱥ ᱟᱨᱠᱤ ᱡᱮᱨᱚᱠᱚᱢ ᱟᱱᱟᱡ- ᱯᱟᱛᱤ ᱠᱚ ᱥᱚᱵᱡᱤ ᱠᱚ ᱟᱨ ᱠᱤᱪᱷᱩ-ᱠᱤᱪᱷᱩ ᱦᱟᱴ ᱫᱚ ᱢᱟᱨᱟᱝ ᱦᱟᱴ ᱦᱚᱸ ᱦᱩᱭᱩᱜ ᱜᱮᱭᱟ᱾ ᱡᱟᱦᱟᱸ ᱨᱮᱫᱚ ᱢᱟᱱᱮ ᱥᱚᱵᱡᱤ ᱠᱚᱢᱟ ᱡᱚᱛᱚ ᱦᱟᱴ ᱨᱮᱜᱮ ᱛᱟᱦᱮᱱ ᱠᱟᱱ ᱜᱮᱭᱟ᱾ ᱞᱩᱜᱽᱲᱤ ᱞᱟᱯᱳ ᱥᱟᱶᱛᱮ ᱥᱤᱢ-ᱥᱤᱢ ᱠᱚᱦᱚᱸ ᱠᱚ ᱧᱟᱢᱚᱜ ᱜᱮᱭᱟ ᱥᱤᱢ, ᱜᱮᱰᱮ, ᱰᱟ. ᱝᱨᱤ ᱢᱮᱨᱚᱢ ᱱᱚᱝᱠᱟᱱ ᱦᱟᱴ ᱠᱚᱦᱚᱸ ᱥᱩᱨ- ᱥᱩᱯᱩᱨ ᱢᱮᱱᱟᱜ ᱜᱮᱭᱟ ᱟᱰᱤ ᱜᱟᱱ ᱡᱚᱛᱚ ᱞᱮᱠᱟᱱ ᱡᱤᱱᱤᱥ ᱜᱮ ᱦᱟᱴ ᱠᱚᱨᱮ ᱧᱟᱢᱚᱜ ᱜᱮᱭᱟ ᱦᱩᱸ ᱟᱫᱚ ᱟᱯᱮ ᱥᱮᱫ ᱫᱚ ᱪᱮᱫᱞᱮᱠᱟ ᱦᱟᱸᱜ?
ᱟ. ᱜ ᱦᱳᱭ ᱜᱚᱢᱠᱮ ᱟᱜ ᱱᱚᱣᱟ ᱦᱟᱴ ᱯᱟᱛᱟ ᱫᱚ ᱟᱞᱮ ᱥᱮᱜ ᱦᱚᱸ ᱫᱤᱱᱟᱹᱢ ᱜᱮ ᱦᱩᱭᱩᱜ ᱛᱟᱦᱮᱱᱟ ᱟᱨ ᱡᱮᱢᱚᱱ ᱞᱟᱝ ᱡᱮᱢᱚᱱᱮᱢ ᱞᱟᱹᱭ ᱠᱮᱫ ᱞᱮᱠᱟᱛᱮ ᱢᱟᱱᱮ ᱚᱱᱟ ᱡᱤᱱᱤᱥ ᱯᱚᱛᱚ-ᱯᱚᱛᱤ ᱢᱟ ᱱᱟᱦᱟᱜ ᱡᱚᱛᱚ ᱠᱚ ᱟᱜᱩᱭ ᱜᱮ ᱡᱟᱦᱟᱸ ᱛᱤᱭᱟᱹᱜ ᱫᱚᱨᱠᱟᱨ ᱚᱱᱟ ᱚᱲᱟᱜ ᱨᱮᱭᱟᱜ ᱫᱚᱨᱠᱟᱨ ᱥᱮ ᱦᱚᱲᱟᱜ ᱫᱚᱨᱠᱟᱨ ᱡᱤᱱᱤᱥ ᱦᱚᱸ ᱥᱟᱱᱟᱢ ᱡᱤᱱᱤᱥ ᱜᱮ ᱟᱱᱟᱪ ᱯᱟᱹᱛᱤ ᱠᱚᱠᱚ ᱟ. ᱜᱩᱭ ᱛᱟᱦᱮᱱᱟ ᱩᱛᱩ ᱥᱚᱵᱡᱤ ᱠᱚ ᱡᱚᱛᱚ ᱜᱮ ᱚᱱᱟ ᱠᱚᱠᱚ ᱟᱜᱩᱭ ᱛᱟᱦᱮᱱᱟ ᱟᱨ ᱟᱨ ᱱᱚᱛᱮ ᱦᱚᱸ ᱚᱱᱟ ᱟᱫᱚ ᱱᱚᱛᱮ ᱫᱚ ᱱᱟᱦᱟᱜ ᱚᱱᱟ ᱦᱟᱹᱴᱤᱭᱟᱹ ᱠᱚᱨᱮ ᱫᱚ ᱱᱟᱜ ᱪᱮᱫ ᱠᱚ ᱚᱱᱟ ᱡᱤᱞ ᱠᱚ ᱱᱟᱦᱟᱜ ᱟᱰᱤ ᱟᱸᱴ ᱠᱚ ᱟᱜᱩᱭ ᱛᱟᱦᱮᱱᱟ ᱱᱚᱣᱟ ᱵᱮᱨᱮᱞ ᱡᱤᱞ ᱠᱚ ᱡᱮᱢᱚᱱ ᱵᱮᱱ ᱢᱮᱱ ᱠᱮᱭᱟ ᱯᱳᱞᱴᱤ ᱡᱤᱞ ᱡᱮᱢᱚᱱ ᱥᱩᱠᱨᱤ ᱡᱤᱞ ᱦᱳᱭᱥᱮ ᱟᱨᱦᱚᱸ ᱢᱮᱨᱚᱢ ᱡᱤᱞ ᱟᱫᱚ ᱱᱟᱦᱟᱜ ᱚᱸᱰᱮ ᱦᱟᱹᱴᱤᱭᱟᱹ ᱨᱮᱠᱚ ᱟᱹᱜᱩᱭᱟ ᱟᱨ ᱪᱩᱞᱦᱟᱹ ᱦᱚᱸ ᱱᱟᱦᱟᱜ ᱛᱟᱦᱮᱱᱟ ᱦᱳᱭᱥᱮ ᱦᱟᱹᱴᱤᱭᱟᱹ ᱨᱮ
ᱟᱪᱷᱟ-ᱟᱪᱷᱟ
ᱟᱫᱚ ᱡᱩᱫᱤ ᱟᱵᱮᱱ ᱮᱱᱛᱮ ᱱᱚᱝᱠᱟ ᱦᱟᱹᱴᱤᱭᱟᱹ ᱨᱮ ᱪᱟᱞᱟᱜ ᱦᱚᱲ ᱢᱮᱱᱟᱜ ᱠᱚᱜᱮᱭᱟ ᱟᱰᱤ ᱜᱟᱱ ᱟᱨ ᱢᱤᱫ ᱵᱟᱨ ᱥᱟᱭᱤᱰ ᱡᱟᱭᱜᱟ ᱥᱮᱫ ᱫᱚ ᱱᱟᱦᱟᱜ ᱚᱱᱟ ᱦᱟᱺᱰᱤ ᱠᱚᱦᱚᱸ ᱠᱚ ᱫᱚᱠᱟᱱ ᱠᱟᱜ ᱜᱮᱭᱟ᱾ ᱦᱳᱭᱥᱮ
ᱟᱪᱷᱟ-ᱟᱪᱷᱟ
ᱡᱟᱦᱟᱸᱭ ᱠᱚ ᱫᱚᱨᱠᱟᱨ ᱠᱚᱣᱟ ᱡᱟᱦᱟᱸᱭ ᱠᱚ-ᱠᱚ ᱧᱩᱭᱟ ᱟᱫᱚ ᱠᱚ ᱚᱱᱟ ᱦᱟᱹᱴᱭᱟᱹ ᱨᱮᱫᱚ ᱱᱟᱦᱟᱜ ᱫᱚ ᱟᱹᱰᱤ ᱵᱷᱤᱲ ᱛᱟᱦᱮᱱᱟ ᱚᱱᱟ ᱪᱟᱠᱷᱱᱟ ᱴᱷᱮᱡ ᱫᱚ ᱱᱟᱦᱟᱜ ᱡᱟᱦᱟᱸ ᱴᱮᱡ ᱪᱩᱞᱦᱟᱹ ᱛᱟᱦᱮᱱᱟ ᱟᱫᱚ ᱤᱥᱤᱱ ᱛᱟᱦᱮᱱᱟ ᱜᱚᱝᱠᱮ ᱥᱩᱠᱨᱤ ᱡᱤᱞ ᱠᱚ ᱟᱛᱟᱭ ᱛᱟᱦᱮᱱᱟᱠᱚ ᱟᱯᱮᱥᱮᱫ ᱫᱚ ᱥᱩᱠᱨᱤ ᱡᱤᱞ ᱠᱚᱠᱚ ᱟᱛᱟᱭ ᱛᱟᱦᱮᱱᱟ ᱥᱮ ᱵᱟᱝ ᱱᱚᱛᱮ ᱫᱚ? ᱠᱚ ᱟᱛᱟᱭ ᱛᱟᱦᱮᱱ ᱜᱮᱭᱟ ᱚᱱᱟ ᱦᱟᱹᱴᱭᱟᱹ ᱨᱮ
ᱟᱛᱟ-ᱟᱛᱟ ᱢᱟᱱᱮ ᱫᱚ ᱪᱤᱞᱠᱟ ᱠᱚ ᱛᱟᱭᱟ ᱵᱟᱲᱟᱭᱟᱞᱤᱧᱟ ᱨᱟᱯᱟᱜᱟᱠᱚ ᱩᱛᱩᱭᱟᱠᱚ ᱠᱤᱱᱛᱩ ᱟᱛᱟ ᱫᱚ ᱟᱨᱦᱚᱸ ᱚᱠᱟᱞᱮᱠᱟ ᱠᱚ ᱟᱛᱟᱭᱟ?
ᱦᱳᱭ ᱟᱛᱟ ᱫᱚ ᱱᱟᱦᱟᱜ ᱱᱚᱝᱠᱟ ᱢᱤᱫᱴᱮᱱ ᱴᱤᱱ ᱛᱟᱦᱮᱱᱟ ᱜᱚᱢᱠᱮ ᱦᱳᱭ ᱟᱨ ᱞᱟᱛᱟᱨ ᱥᱮᱫ ᱫᱚ ᱱᱟᱦ ᱵᱷᱩᱜᱟᱹᱜ ᱜᱮ ᱛᱟᱦᱮᱱᱟ ᱟᱨ ᱚᱱᱟ ᱴᱤᱢ ᱨᱮᱫᱚ ᱱᱟᱦᱟᱜ ᱚᱱᱟ ᱡᱮᱞᱤᱝ ᱢᱟᱱᱮ ᱜᱟᱸᱰᱮ ᱛᱮᱠᱚ ᱜᱮᱫ ᱠᱟᱜᱼᱟ ᱛᱟᱞᱟᱨᱮ ᱴᱤᱱ ᱡᱩᱫᱤ ᱪᱮᱛᱟᱱ ᱥᱮᱜ ᱠᱚᱢ ᱜᱮᱫ ᱞᱮᱠᱷᱟᱡ ᱟᱨᱮᱢ ᱜᱤᱛ ᱛᱤᱡ ᱞᱮᱠᱷᱟᱡ ᱪᱮᱫ ᱞᱮᱠᱟ ᱢᱚᱸᱡᱽ ᱜᱮ ᱵᱟᱱᱟᱣᱮᱱ ᱟᱨ ᱱᱟᱦᱟᱜ ᱚᱱᱛᱮ ᱨᱚᱰ ᱠᱚ ᱜᱩᱛᱩᱣᱟᱜ ᱜᱮ ᱱᱚᱝᱠᱟ ᱟᱨ ᱢᱚᱡᱽ ᱜᱮ ᱱᱚᱛᱮ ᱠᱷᱚᱡ ᱠᱚ ᱥᱟᱣᱟ ᱟᱨ ᱚᱱᱟ ᱥᱩᱠᱨᱤ ᱡᱤᱞ ᱠᱚ ᱜᱮᱫ ᱠᱮᱫ ᱜᱮ ᱠᱟᱹᱴᱤᱡ-ᱠᱟᱹᱴᱤᱡ ᱡᱮᱢᱚᱱ ᱯᱤᱥ ᱵᱩᱱ ᱜᱮᱫ ᱚᱱᱮ ᱚᱱᱠᱟ ᱟᱨ ᱚᱱᱟ ᱥᱟᱥᱟ ᱥᱟᱥᱟᱝ, ᱢᱚᱥᱚᱞᱟ, ᱥᱟᱱᱟᱢ ᱛᱤᱱᱟᱹᱜ ᱢᱮᱱᱟᱜᱼᱟ ᱚᱱᱟ ᱠᱚ ᱥᱤᱯᱤ ᱢᱮᱥᱟᱞ ᱠᱮᱫ ᱜᱮ ᱦᱚᱳᱭ ᱜᱚᱝᱠᱮ ᱟᱨ ᱚᱱᱟ ᱴᱤᱱ ᱵᱷᱩᱜᱟᱹᱜ ᱴᱤᱱ ᱨᱮᱱᱟᱜ ᱠᱚ ᱫᱚᱦᱚ ᱠᱮᱫ ᱜᱮ ᱟᱨ ᱥᱮᱸᱜᱮᱞ ᱪᱮᱛᱟᱱ ᱨᱮᱠᱚ ᱱᱚᱝᱠᱟ ᱠᱚ ᱥᱩᱱᱩᱢ ᱠᱚ ᱚᱱᱟ ᱠᱚ ᱩᱰᱩᱠ ᱪᱟᱵᱟ ᱚᱪᱚᱭᱟ ᱪᱷᱮᱨ ᱩᱰᱩᱠ ᱪᱟᱵᱟ ᱚᱪᱚᱭᱟ ᱟᱫᱚ ᱚᱱᱟ ᱟᱨ ᱫᱷᱤᱯᱟᱹᱣ ᱛᱮᱜᱮ ᱱᱟᱦᱟᱸᱜ ᱚᱱᱠᱟ ᱪᱚᱴ ᱨᱮᱜᱮ ᱚᱱᱟ ᱨᱟᱯᱟᱫᱚᱜ-ᱟ᱾ ᱴᱤᱢ ᱵᱷᱤᱛᱨᱤ ᱨᱮᱜᱮ ᱱᱟᱦᱟᱜ ᱚᱱᱛᱮ ᱱᱟ ᱥᱩᱱᱩᱢ ᱠᱚ ᱡᱮᱨᱮᱫ ᱪᱟᱵᱟᱜ-ᱟ ᱟᱨ ᱱᱟᱦᱟᱜ ᱚᱰᱚᱠᱚᱜ-ᱟ ᱾ ᱢᱟᱱᱮ ᱨᱟᱯᱟᱜ ᱞᱮᱠᱷᱟᱡ ᱜᱮ ᱵᱩᱡᱽ ᱠᱟᱜ ᱵᱮᱱ ᱟᱫᱚ ᱢᱚᱥᱞᱟ ᱞᱟᱜᱟᱣ ᱠᱟᱛᱮᱫ ᱚᱱᱟ ᱫᱚ ᱟᱛᱟ ᱦᱩᱭᱩᱜ-ᱟ ᱦᱚᱭ ᱥᱮ᱾ ᱟᱫᱚ ᱟᱫᱚ ᱱᱟᱦᱟᱜ ᱟᱹᱰᱤ ᱟᱹᱰᱤ ᱚᱱᱟ ᱥᱩᱱᱩᱢ ᱠᱚ ᱚᱰᱚᱠ ᱵᱟᱲᱟᱭᱮᱱ ᱜᱮ ᱟᱫᱚ ᱚᱱᱟ ᱫᱚ ᱡᱤᱞ ᱠᱚᱢᱚᱜ ᱛᱟᱦᱮᱱᱟ᱾ ᱡᱩᱫᱤ ᱢᱤᱫ ᱠᱤᱞᱳ ᱡᱤᱞ ᱵᱤᱱ ᱟᱛᱟ ᱚᱪᱚᱭᱟ ᱛᱚᱵᱮ ᱟᱹᱵᱤᱱᱟᱜ ᱟᱫᱷᱟ ᱠᱤᱞᱳ ᱪᱷᱭ ᱥᱚ ᱜᱨᱟᱢ ᱞᱮᱠᱟ ᱡᱤᱞ ᱦᱩᱭᱩᱜ ᱛᱟᱵᱤᱱᱟ ᱛᱟᱭᱱᱚᱢ ᱛᱤᱵᱤᱱ ᱚᱡᱚᱱ ᱠᱷᱟᱱ ᱦᱚᱭ ᱥᱮ᱾ ᱵᱟᱹᱠᱤ ᱫᱚ ᱦᱟᱸᱜ ᱛᱤᱱᱟᱹᱜ ᱪᱚᱨᱵᱤ ᱨᱮᱭᱟᱜ ᱥᱩᱱᱩᱢ ᱢᱮᱱᱟᱜ-ᱟ ᱡᱚᱛᱚ ᱱᱟᱦᱜ ᱚᱱᱟ ᱫᱚ ᱟ ᱥᱮᱸᱜᱮᱞ ᱨᱮ ᱡᱩᱞ ᱪᱟᱵᱟᱜ-ᱟ᱾ ᱟᱫᱚ ᱱᱟᱦᱟᱜ ᱚᱱᱟ ᱡᱤᱞ ᱫᱚ ᱱᱟᱦᱟᱜ ᱟᱹᱰᱤ ᱥᱤᱵᱤᱞ ᱟᱨ ᱟᱹᱰᱤ ᱫᱚᱨ ᱜᱮᱭᱟ ᱟᱫᱚ ᱞᱟᱭᱤᱱ ᱠᱚ ᱞᱟᱜᱟᱣ ᱟᱠᱟᱜ-ᱟ ᱚᱱᱟ ᱞᱟᱹᱜᱤᱫ ᱟᱹᱰᱤ ᱟᱹᱰᱤ ᱚᱠᱛᱚ ᱟᱹᱰᱤ ᱟᱹᱰᱤ ᱟᱸᱴ, ᱦᱚᱭ ᱟᱫᱚ ᱱᱟᱦᱟᱜ ᱱᱚᱣᱟ ᱡᱟᱦᱟᱸ ᱮᱱᱛᱮᱫ ᱵᱟᱱᱟᱣ ᱡᱤᱞ ᱢᱟ ᱱᱟᱦᱟᱜ ᱚᱱᱟ ᱮᱠᱥᱚ ᱴᱟᱠᱟ ᱠᱚ ᱦᱟᱛᱟᱣ ᱛᱟᱦᱮᱱᱟ ᱵᱮᱱᱟᱣ ᱵᱮᱱᱟᱣ ᱨᱮ, ᱟᱨ ᱢᱚᱥᱞᱟ ᱯᱟᱹᱛᱤ ᱠᱚᱫᱚ ᱱᱟᱦᱟᱜ ᱡᱚᱛᱚ ᱩᱱᱠᱩ ᱜᱮᱠᱚ ᱮᱢᱚᱜ ᱛᱟᱦᱮᱸᱱᱟ ᱟᱫᱚ ᱠᱤᱞᱚ ᱨᱮ ᱮᱠᱥᱚ ᱴᱟᱠᱟ ᱠᱚ ᱦᱟᱛᱟᱣᱟ᱾ ᱦᱟᱛᱟᱣ ᱛᱟᱦᱮᱱᱟ ᱱᱚᱛᱮ ᱫᱚ ᱚᱱᱟ ᱵᱮᱱᱟᱣ ᱨᱮ ᱦᱟᱹᱴᱭ ᱠᱚᱨᱮ, ᱛᱟᱦᱚᱞᱮ ᱜᱚᱝᱠᱮ ᱟᱯᱮ ᱥᱮᱫ ᱚᱱᱠᱟ ᱡᱟᱦᱟᱱᱟᱜ ᱚᱱᱠᱟ ᱦᱟᱹᱴᱭᱟᱹ ᱠᱚᱨᱮ ᱚᱱᱠᱟ ᱡᱤᱞ ᱠᱚ ᱤᱥᱤᱱ ᱵᱟᱲᱟᱭ ᱞᱟᱹᱜᱤᱫ ᱛᱮᱥᱮ ᱚᱱᱠᱟ ᱡᱟᱦᱱᱟᱜ?
ᱦᱮᱸ ᱦᱮᱸ ᱟᱞᱮ ᱥᱮᱫ ᱦᱚᱸ ᱢᱮᱱᱟᱜ ᱫᱚ ᱢᱮᱱᱟᱜ ᱜᱮᱭᱟ ᱛᱚᱵᱮ ᱠᱷᱩᱵ ᱟᱸᱴ ᱫᱚ ᱵᱟᱝ ᱟ ᱢᱚᱴᱟ ᱢᱩᱴᱤ ᱢᱮᱱᱟᱜ-ᱟ᱾ ᱟᱞᱮ ᱥᱮᱫ ᱦᱚᱸ ᱵᱤᱱ ᱡᱟᱦ ᱞᱮᱠᱟ ᱠᱟᱵᱤᱱ ᱞᱟᱹᱭ ᱠᱮᱫᱟ ᱚᱱᱟ ᱟᱛᱟ ᱫᱚ ᱩᱱᱟᱹᱜ ᱫᱚ ᱵᱟᱠᱚ ᱟᱛᱟᱭᱟ ᱠᱤᱱᱛᱩ ᱟᱨ ᱢᱤᱫᱴᱤᱡ ᱡᱤᱱᱤᱥ ᱢᱮᱱᱟᱜ-ᱟ ᱪᱮᱫ ᱞᱟᱹᱭ ᱵᱤᱱ ᱥᱮ
ᱱᱚᱣᱟ ᱤᱭᱟᱹ ᱚᱱᱟ ᱩᱛᱩ ᱡᱤᱞ ᱢᱟ ᱢᱮᱱᱟᱜ ᱜᱮ ᱛᱟᱵᱚᱱᱟ ᱱᱚᱣᱟ ᱞᱟᱫ, ᱞᱟᱫ ᱴᱟᱜ ᱵᱮᱥᱤ ᱦᱮᱸ ᱞᱟᱫᱟᱠᱚ ᱞᱟᱫᱟᱠᱚ ᱞᱟᱫ ᱫᱚ ᱟᱹᱰᱤ ᱡᱳᱨ ᱜᱮᱠᱚ ᱞᱟᱫᱟ ᱯᱨᱟᱭ ᱜᱮᱠᱚ ᱞᱟᱫ ᱜᱮᱭᱟ ᱟᱨᱠᱤ ᱟᱫᱚ ᱠᱟᱹᱴᱤᱡ ᱵᱟᱨᱭᱟ ᱯᱮᱭᱟ ᱥᱮ ᱢᱚᱬᱮ ᱜᱚᱴᱟᱝ ᱡᱟᱦᱟᱸ ᱛᱤᱱᱟᱹᱜ ᱜᱮ ᱚᱱᱟ ᱫᱚ ᱟᱠᱚᱣᱟᱜ ᱪᱮᱫ ᱞᱮᱠᱟ ᱠᱚᱣᱮᱱᱴᱤᱴᱤ ᱛᱟᱦᱮᱱᱟ ᱾ ᱤᱱᱟ ᱠᱟᱛᱮ ᱠᱚ ᱪᱮ ᱚᱱᱟ ᱫᱚᱠᱚ ᱞᱟᱫ ᱛᱮᱠᱚ ᱨᱟᱯᱟᱜᱟ ᱤᱱᱟᱹᱜᱮ ᱚᱱᱟᱠᱟ ᱜᱮᱠᱚ ᱟᱹᱷᱨᱤᱧᱟ ᱪᱮᱫ ᱠᱟ ᱠᱚ ᱟᱹᱷᱨᱤᱧᱟ ᱟᱨᱠᱤ᱾
ᱫᱟᱢ ᱫᱚ ᱦᱟᱸᱜ ᱦᱩᱸ,
ᱦᱚᱭ ᱜᱚᱢᱠᱮ ᱟᱫᱚ ᱱᱟᱦᱟᱜ ᱟᱞᱮ ᱥᱮᱫ ᱫᱚ ᱱᱚᱝᱠᱟ ᱮᱱᱛᱮ ᱥᱟᱨᱡᱚᱢ ᱵᱤᱨ ᱠᱚᱦᱚᱸ ᱢᱮᱱᱟᱜ ᱜᱮᱭᱟ ᱦᱚᱭ ᱥᱮ᱾ ᱟᱫᱚ ᱡᱚ ᱠᱷᱚᱱ ᱡᱚᱴᱟᱣ ᱠᱚᱞᱮ ᱢᱚᱱᱮ ᱵᱟᱲᱟ ᱞᱮᱠᱷᱟᱱ ᱱᱟᱦᱟᱜ ᱟᱫᱚ ᱵᱟᱡᱟᱨ ᱠᱷᱚᱡ ᱞᱮ ᱠᱤᱨᱤᱧ ᱟᱹᱜᱩ ᱠᱮᱫ ᱜᱮ ᱥᱮ ᱮᱱᱛᱮᱫ ᱡᱮ ᱦᱤᱞᱚᱜ ᱦᱟᱹᱴᱤᱭᱟᱹᱟᱹ ᱠᱚ ᱛᱟᱦᱮᱱᱟ᱾ ᱟᱫᱚ ᱩᱱ ᱦᱤᱞᱚᱜ ᱞᱮ ᱟᱹᱜᱩ ᱠᱮᱫ ᱜᱮ ᱱᱟᱦᱟᱜ ᱟᱫᱚ ᱥᱟᱨᱡᱚᱢ ᱥᱟᱠᱟᱢ ᱨᱮ ᱱᱟᱦᱟᱜ ᱞᱮ ᱤᱥᱤᱱᱟ ᱾ ᱥᱟᱨᱡᱚᱢ ᱥᱟᱠᱟᱢ ᱨᱮᱞᱮ ᱤᱭᱟᱹ ᱠᱮᱫ ᱜᱮ ᱱᱟᱦᱟᱜ ᱥᱟᱱᱟᱢ ᱡᱤᱞ ᱠᱚᱞᱮ ᱞᱮᱴᱮ ᱯᱮᱴᱮ ᱚᱱᱟ ᱢᱚᱥᱞᱟ ᱛᱮᱞᱮ ᱢᱮᱥᱟ ᱠᱮᱫ ᱜᱮ, ᱟᱨ ᱱᱟᱦᱟᱜ ᱞᱮ ᱯᱟᱛᱲᱟ ᱢᱤᱫᱴᱮᱱ ᱠᱷᱟᱞᱟᱜ ᱞᱮᱠᱟᱞᱮ ᱨᱚᱜ ᱠᱮᱫ ᱜᱮ ᱟᱨ ᱚᱱᱟᱨᱮ ᱢᱚᱸᱡᱽ ᱜᱮᱢ ᱨᱮᱡ ᱠᱮᱫᱟ ᱟᱨ ᱴᱤᱢ ᱨᱮ ᱢᱚᱸᱡᱽ ᱜᱮ ᱚᱱᱟ ᱨᱮᱫ ᱠᱟᱛᱮᱢ ᱪᱚᱸᱫᱟ ᱠᱟᱫᱟ ᱟᱫᱚ ᱚᱱᱟ ᱞᱟᱫ ᱮᱱ ᱜᱮ ᱱᱟᱦᱟᱜ ᱟᱫᱚ ᱥᱟᱨᱡᱚᱢ ᱥᱟᱠᱟᱢ ᱨᱮᱭᱟᱜ ᱥᱚᱲᱚᱢ ᱫᱚ ᱱᱟᱦᱟᱜ ᱵᱤᱱ ᱵᱟᱰᱟᱭ ᱜᱮᱭᱟ ᱱᱟᱦᱟᱜ ᱟᱹᱰᱤ ᱵᱷᱮᱜᱟᱨ ᱜᱮ ᱱᱟᱦᱟᱜ᱾ ᱥᱤᱵᱤᱞᱟ ᱟᱹᱰᱤ ᱢᱚᱡᱽ ᱜᱮ ᱦᱚᱭ ᱥᱮ ᱟᱫᱚ ᱟᱫᱚ ᱚᱱᱟ ᱥᱟᱶᱛᱮ ᱱᱟᱦᱟᱸᱜ ᱟᱹᱰᱤ ᱵᱮᱥ ᱟᱹᱭᱠᱟᱹᱜ-ᱟ, ᱟᱫᱚ ᱚᱱᱠᱟ ᱞᱮ ᱤᱥᱤᱱ ᱵᱟᱲᱟᱭ ᱛᱟᱦᱮᱱ ᱜᱮᱭᱟ ᱢᱟᱱᱮ ᱟᱹᱰᱤᱰᱤ ᱱᱟᱯᱟᱭ ᱟᱹᱭᱟᱹᱜ ᱛᱟᱦᱮᱱᱟ ᱚᱱᱠᱟ ᱞᱟᱜ ᱵᱟᱲᱟ ᱠᱟᱛᱮᱫ ᱛᱚᱵᱮ ᱜᱚᱝᱠ ᱠᱮ ᱞᱟᱜ ᱵᱟᱲᱟ ᱫᱚ ᱟᱵᱮᱱ ᱫᱚᱵᱮᱱ ᱞᱟᱜ ᱵᱟᱲᱟ ᱟᱠᱟᱫᱼᱟ ᱥᱮ‌ ᱵᱟ ᱟᱵ‌ᱮᱱ ᱛᱮ?
ᱦᱮᱸ ᱜᱚᱝᱠᱮ ᱟᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱡᱚᱴᱟᱣ ᱠᱚ ᱦᱟᱯᱮ ᱢᱚᱱᱮ ᱵᱟᱲᱟ ᱞᱮᱠᱷᱟᱱ᱾ ᱟᱞᱮ ᱦᱚᱸ ᱚᱱᱠᱟᱜᱮ ᱢᱟᱡᱷᱮ ᱢᱟᱡᱷᱮ ᱟᱫᱚ ᱟᱞᱮ ᱢᱟ ᱱᱚᱝᱠᱟ ᱟ ᱦᱟᱸᱰᱮ ᱱᱟᱰᱮ ᱞᱮ ᱛᱟᱦᱮᱱ ᱜᱮᱭᱟ ᱛᱚ ᱟᱫᱚ ᱱᱤᱛᱚᱜ ᱢᱟ ᱵᱟᱡᱟᱨ ᱠᱚᱨᱮ ᱚᱠᱚᱭ ᱫᱚ ᱦᱟᱱᱟ ᱠᱚᱨᱮ ᱠᱟᱹᱢᱤ ᱠᱚᱨᱮ᱾ ᱮᱱᱠᱷᱟᱱ ᱟᱫᱚ ᱟᱞᱮ ᱦᱚᱸ ᱡᱟᱦᱟ ᱛᱤᱥᱨᱮ ᱟᱹᱛᱩ ᱫᱤᱥᱚᱢ ᱞᱮ ᱪᱟᱞᱟᱣ ᱞᱮᱱᱠᱷᱟᱱ ᱱᱚᱝᱠᱟ ᱴᱟᱴᱠᱟ ᱞᱮ ᱢᱚᱱᱮ ᱜᱚᱫ ᱜᱮᱭᱟ ᱡᱮ ᱦᱤᱞᱳᱜ ᱦᱟᱹᱴ ᱦᱟᱴ ᱫᱤᱱ ᱠᱚᱨᱮ ᱟᱫᱚ ᱡᱟᱦᱟᱸᱜᱮ ᱠᱤᱨᱤᱧ ᱟᱹᱜᱩᱭᱟᱞᱮ ᱟᱫᱚ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱜ-ᱟ ᱞᱟᱫ ᱠᱚ ᱚᱱᱠᱟ ᱦᱚᱸᱞᱮ ᱞᱟᱫᱽ ᱜᱮᱭᱟ ᱥᱟᱠᱟᱢ ᱨᱮ᱾ ᱟᱨ ᱢᱤᱫᱴᱤᱡ ᱞᱮ ᱵᱮᱱᱟᱣ ᱜᱮᱭᱟ ᱚᱱᱟ ᱫᱚ ᱦᱩᱭᱳᱜ ᱠᱟᱱᱟ ᱚᱱᱮ ᱡᱟᱦᱟᱸ ᱥᱟᱨᱡᱚᱢ ᱟᱵᱚ ᱵᱟᱵᱚᱱ ᱞᱟᱹᱭᱟᱫᱟ ᱥᱟᱨᱡᱚᱢ᱾ ᱚᱱᱟ ᱵᱟᱠᱞᱟᱜ ᱡᱟᱦᱟᱸ ᱫᱚ ᱪᱷᱟᱞ ᱛᱮ ᱱᱟᱦᱟᱜ᱾ ᱦᱮᱸ ᱦᱳᱭ ᱚᱱᱟ ᱨᱮ ᱟᱞᱮ ᱚᱱᱟᱨᱮ ᱥᱟᱢᱵᱟᱣ ᱠᱟᱛᱮ ᱟᱫᱚ ᱚᱱᱟᱨᱮ ᱦᱚ-ᱦᱚᱸ᱾ ᱟᱫᱚ ᱥᱮᱸᱜᱮᱞ ᱛᱮ ᱨᱟᱯᱟᱜ ᱦᱩᱭᱩᱜᱼᱟ ᱚᱱᱟ ᱫᱚ᱾
ᱚᱱᱟ ᱫᱚ ᱱᱟᱦᱟᱜ ᱮᱢ ᱜᱮᱫ ᱠᱮᱫᱟ ᱥᱟᱨᱡᱚᱢ ᱫᱟᱨᱮ ᱥᱮ ᱵᱟᱠᱞᱟᱜ ᱟᱨ ᱚᱱᱟ ᱴᱷᱮᱸᱜᱟ ᱛᱮ ᱫᱟᱞ ᱦᱩᱭᱩᱜᱼᱟ᱾ ᱥᱟᱭᱤᱰ ᱥᱟᱭᱤᱰ ᱛᱮᱢ ᱫᱟᱞ ᱠᱮᱫᱟ ᱟᱫᱚ ᱢᱚᱸᱡᱽ ᱜᱮ ᱱᱥᱦᱟᱜ ᱩᱰᱩᱠ-ᱮᱱ ᱜᱮ᱾ ᱟᱫᱚ ᱜᱚᱝᱠᱮ ᱚᱱᱟ ᱫᱚ ᱱᱟᱦᱟᱜ ᱫᱟᱨᱮ ᱢᱤᱫ ᱴᱮᱱ ᱵᱮᱠᱟᱨᱚᱜ ᱠᱟᱱᱟ ᱦᱳᱭᱥᱮ᱾
ᱦᱮᱸ ᱟᱫᱚ
ᱟᱫᱚ ᱦᱳᱭ ᱦᱳᱭ᱾ ᱟᱫᱚ ᱡᱮᱢᱚᱱ ᱚᱱᱠᱟ ᱢᱟᱜ ᱫᱟᱨᱮ ᱠᱚᱨᱮ ᱦᱚᱸ ᱟᱞᱮ ᱞᱮ ᱵᱮᱱᱟᱣ ᱵᱟᱲᱟᱣ ᱟᱠᱟᱜ ᱜᱮᱭᱟ᱾ ᱢᱟᱜ ᱵᱮᱱ ᱵᱩᱡᱮᱫ ᱠᱟᱱ ᱜᱮᱭᱟ ᱛᱚ ᱢᱟᱜ᱾ ᱦᱳᱭ᱾ ᱚᱱᱟ ᱢᱟᱜ ᱮᱢ ᱜᱮᱫ ᱠᱮᱜᱼᱟ, ᱨᱚᱦᱚᱲ ᱢᱟᱜ ᱤᱭᱟᱹ ᱚᱱᱛᱮ ᱵᱮᱨᱮᱞ ᱢᱟᱜ ᱟᱨ ᱜᱮᱫ ᱠᱟᱛᱮᱫ ᱱᱟᱦᱟᱜ ᱚᱱᱟ ᱴᱷᱚᱝ ᱨᱮ ᱟ ᱟᱹᱨᱩᱵ ᱥᱟᱯᱷᱟ ᱠᱟᱛᱮᱫ ᱥᱩᱱᱩᱢ ᱫᱩᱞ ᱠᱟᱛᱮᱫ ᱮᱢ ᱚᱱᱟᱢ ᱤᱭᱟᱹ ᱠᱮᱜᱼᱟ, ᱢᱚᱡᱽ ᱜᱮᱢ ᱥᱩᱱᱩᱢᱮᱢ ᱫᱩᱞ ᱞᱟᱦᱟ ᱠᱮᱫᱟ ᱟᱨ ᱡᱤᱞ ᱠᱚ ᱱᱟᱦᱟᱜ ᱚᱱᱟ ᱢᱚᱥᱞᱟ ᱯᱟᱹᱛᱤ ᱠᱚ ᱵᱷᱚᱨᱟᱣ ᱠᱟᱛᱮᱫ ᱱᱟᱦᱟᱜ ᱚᱱᱟᱢ ᱟ ᱥᱟᱵᱚ ᱠᱮᱜ-ᱟ ᱡᱤᱞ ᱠᱩ᱾ ᱟᱫᱚ ᱡᱤᱞ ᱠᱚ ᱥᱟᱵᱢᱚ ᱠᱟᱛᱮᱫ ᱯᱷᱤᱨᱮᱢ ᱴᱷᱩᱱᱤ ᱠᱟᱫᱟ ᱚᱱᱟ ᱢᱟᱛᱠᱚᱢ ᱥᱟᱠᱟᱢ ᱵᱟᱠᱷᱟᱡ ᱥᱟᱨᱡᱚᱢ ᱥᱟᱠᱟᱢ ᱛᱮᱜᱮ᱾ ᱟᱨ ᱚᱱᱟ ᱢᱟᱜ ᱫᱚ ᱱᱟᱦᱟᱜ ᱚᱱᱮ ᱚᱱᱟ ᱨᱮᱜᱮᱢ ᱤᱭᱟᱹ ᱠᱟᱫᱟ ᱟᱫᱚ ᱚᱱᱠᱟ ᱢᱟᱜ ᱨᱮᱱᱟᱜ ᱤᱭᱟᱹ ᱛᱮᱦᱚᱸ ᱥᱚᱲᱚᱢ ᱫᱚᱦᱚᱸ ᱟᱹᱰᱤ ᱵᱟᱛᱟᱨ ᱟᱹᱭᱤᱠᱟᱹᱜᱼᱟ᱾ ᱟᱨ ᱚᱱᱟ ᱪᱮᱫᱞᱮᱠᱟ ᱮᱱᱛᱮᱢ ᱚᱱᱟᱨᱮ ᱟᱹᱭᱠᱟᱹᱜᱼᱟ, ᱱᱚᱣᱟ ᱨᱮᱦᱚᱸ ᱚᱱᱠᱟ ᱜᱮ ᱟᱹᱭᱠᱟᱹᱜᱼᱟ ᱦᱳᱭ ᱜᱚᱝᱠᱮ᱾
ᱦᱳᱭ ᱦᱳᱭ ᱟᱫᱚ ᱚᱝᱠᱟ ᱫᱚ ᱥᱳᱵᱫᱤᱱ ᱢᱟ ᱵᱟᱝ ᱡᱚᱢ ᱵᱟᱲᱟ ᱦᱩᱭᱩᱜ ᱜᱮᱭᱟ ᱛᱚ᱾ ᱡᱟᱦᱟᱸ ᱛᱤᱥ ᱠᱚᱨᱮ ᱡᱚᱢ ᱵᱟᱲᱟ ᱦᱩᱭᱩᱜᱼᱟ᱾ ᱚᱱᱟ ᱫᱚ ᱢᱟᱱᱮ ᱡᱟᱦᱟᱸ ᱛᱤᱥ ᱠᱚᱨᱮ ᱡᱚᱢ ᱵᱟᱲᱟ ᱜᱮ ᱵᱮᱥ ᱵᱩᱡᱷᱟᱹᱜᱼᱟ, ᱥᱤᱵᱤᱞ ᱵᱩᱡᱷᱟᱹᱜᱼᱟ ᱟᱨ ᱟᱹᱰᱤ ᱨᱟᱹᱥᱠᱟᱹ ᱵᱩᱡᱷᱟᱹᱜᱼᱟ ᱦᱮᱸᱥᱮ ᱟᱨ ᱫᱤᱱᱟᱹᱢ ᱫᱤᱱᱟᱹᱢᱮᱢ ᱡᱚᱢ ᱞᱮᱠᱷᱟᱱ ᱫᱚ ᱚᱱᱟ ᱡᱤᱱᱤᱥᱴᱟᱜ ᱚᱱᱟ ᱥᱤᱵᱤᱞ ᱡᱤᱱᱤᱥᱴᱟᱜ ᱟᱫᱚ ᱵᱟᱢ ᱧᱟᱢ ᱤᱫᱤᱭᱟ ᱵᱟᱹᱭ ᱵᱟᱹᱭ ᱛᱮ ᱠᱚᱢ ᱪᱟᱞᱟᱜᱼᱟ᱾ ᱟᱵᱚ ᱡᱮᱨᱚᱠᱚᱢ ᱫᱟᱠᱟ ᱫᱤᱱ ᱵᱚᱱ ᱡᱚᱢᱟ ᱦᱮᱸ᱾
ᱟᱫᱚ ᱜᱚᱢᱠᱮ ᱡᱮᱢᱚᱱ ᱮᱱᱛᱮᱱ ᱱᱚᱣᱟ ᱫᱚᱧ ᱞᱟᱹᱭ ᱠᱮᱫᱟ ᱟᱫᱚ ᱱᱚᱣᱟ ᱫᱚ ᱵᱮᱥᱤ ᱠᱟᱱ ᱠᱷᱟᱡ ᱫᱚ ᱱᱟᱦᱟᱜ ᱱᱚᱝᱠᱟ ᱥᱚᱨᱦᱟᱭ ᱵᱚᱸᱜᱟ ᱨᱮᱜᱮ ᱱᱟᱦᱟᱸᱜ ᱥᱚᱨᱦᱟᱭ ᱥᱚᱢᱚᱭ ᱜᱮ ᱱᱟᱦᱟᱜ ᱱᱚᱣᱟ ᱫᱚᱞᱮ ᱟᱜ ᱟ ᱡᱚᱢ ᱵᱟᱲᱟᱭ ᱛᱟᱦᱮᱱᱟ᱾ ᱪᱮᱫᱟᱜ ᱡᱮ ᱥᱚᱨᱦᱟᱭ ᱫᱚ ᱱᱟᱦᱟᱜ ᱟᱵᱚ ᱟᱵᱚᱣᱟᱜ ᱥᱟᱱᱟᱢ ᱠᱷᱚᱱ ᱞᱟᱹᱴᱩ ᱯᱚᱨᱚᱵᱽ ᱛᱟᱦᱮᱱ ᱠᱟᱱᱟ ᱟᱫᱚ ᱯᱚᱨᱚᱵᱽ ᱨᱮᱫᱚ ᱱᱟᱦᱟᱜ ᱡᱚᱢ ᱠᱚ ᱧᱩ ᱠᱚ ᱟᱹᱰᱤ ᱡᱟᱹᱥᱛᱤ ᱪᱟᱞᱟᱜ-ᱟ ᱛᱚ ᱟᱫᱚ ᱩᱱ ᱚᱠᱛᱮ ᱫᱚ ᱡᱤᱞ ᱠᱚᱦᱚᱸ ᱟᱹᱰᱤ ᱡᱟᱹᱥᱛᱤ ᱠᱤᱨᱤᱧ ᱦᱩᱭᱩᱜᱼᱟ, ᱟᱫᱚ ᱵᱟᱝ ᱪᱟᱵᱟᱜᱼᱟ ᱟᱫᱚ ᱩᱱ ᱚᱠᱛᱮ ᱫᱚ ᱱᱟᱦᱟᱜ ᱟᱫᱚ ᱦᱟᱱᱟ ᱱᱚᱣᱟ ᱤᱭᱟᱹ ᱠᱟᱛᱮᱱ ᱡᱚᱢ ᱦᱩᱭᱩᱜᱼᱟ ᱟᱫᱚ ᱩᱛᱩ ᱠᱟᱛᱮᱫ ᱢᱟ ᱱᱟᱦᱟᱜ ᱡᱤᱞ ᱠᱚᱢᱟ ᱱᱟᱦᱟᱜ ᱚᱱᱠᱟ ᱢᱟ ᱨᱟᱥᱮ ᱠᱟᱛᱮᱫ ᱢᱟ ᱱᱟᱦᱟᱜ ᱵᱟᱢ ᱡᱚᱢ ᱫᱟᱲᱮᱜ ᱦᱳᱭ ᱥᱮ ᱟᱫᱚ ᱠᱩᱨᱦᱤ ᱠᱩ ᱮᱱᱛᱮᱱ ᱱᱚᱣᱟ ᱞᱟᱜ ᱠᱚ ᱤᱭᱟᱹ ᱠᱟᱛᱮᱫ ᱫᱚ ᱱᱟᱦᱟᱜ ᱴᱷᱤᱠ ᱜᱮ ᱡᱚᱢᱚᱜᱚᱜ ᱛᱮ ᱚᱱᱟᱛᱮ ᱡᱚᱢ ᱦᱩᱭᱩᱜ ᱜᱮᱭᱟ ᱦᱳᱭ ᱥᱮ᱾
ᱦᱳᱭ ᱦᱳᱭ᱾ ᱦᱳᱭ ᱚᱱᱠᱟᱜ ᱜᱮ ᱜᱷᱚᱴᱟ ᱜᱮ᱾ ᱟᱞᱮ ᱥᱮᱫ ᱦᱚᱸ᱾
ᱟᱫᱚ ᱟᱞᱮ ᱫᱚ ᱚᱱᱠᱟ ᱫᱚ ᱵᱟᱝᱟ ᱠᱚᱢ ᱠᱚᱢ ᱫᱷᱟᱨᱟ ᱜᱮ ᱩᱱᱟᱹᱜ ᱫᱚ ᱵᱟᱞᱮ ᱤᱭᱟᱹ ᱜᱮᱭᱟ ᱡᱚᱢ ᱢᱟᱱᱮ ᱚᱱᱠᱟ ᱴᱟᱭᱤᱢ ᱵᱟᱝ ᱦᱳᱭᱳᱜ ᱜᱮᱭᱟ ᱟᱨᱠᱤ, ᱴᱟᱭᱤᱢ ᱦᱳᱭ ᱞᱮᱱᱠᱷᱟᱱ ᱢᱟ ᱡᱚᱢ ᱜᱮᱭᱟᱢ ᱾
ᱦᱳᱭ, ᱦᱳᱭ ᱚᱱᱟ ᱢᱟ ᱠᱟᱱ ᱜᱮ, ᱮᱱᱛᱮᱱ ᱡᱚᱢ ᱞᱟᱹᱜᱤᱫ ᱫᱚ ᱮᱱᱛᱮᱫ ᱚᱠᱛᱮ ᱦᱚᱸ ᱫᱚᱨᱠᱟᱨᱚ-ᱜ ᱠᱟᱱᱟ ᱾ ᱟᱠᱯᱟᱠ ᱡᱚᱢ ᱦᱚᱸ ᱵᱟᱝ ᱴᱷᱤᱠ ᱟᱥᱮ, ᱡᱮᱢᱚᱱ ᱮᱢ ᱧᱟᱢ ᱠᱮᱜᱼᱟ᱾ ᱟᱨ ᱡᱚᱞᱫᱤ ᱻ ᱡᱚᱞᱫᱤ ᱨᱮ ᱟᱠ-ᱵᱟᱠ ᱮᱢ ᱡᱚᱢ ᱠᱮᱜᱼᱟ ᱾ ᱛᱚ ᱚᱱᱟ ᱟᱠᱵᱟᱠ ᱡᱚᱢ ᱨᱮᱫᱚ ᱱᱟᱦᱟᱜ ᱢᱤᱫ ᱩᱱ ᱜᱽᱷᱟᱹᱲᱤᱡ ᱫᱚ ᱱᱟᱦᱟᱜ ᱫᱤᱠᱠᱚᱛ ᱫᱚ ᱵᱟᱹᱱᱩᱜᱼᱟ᱾ ᱡᱚᱠᱷᱚᱱ ᱱᱟᱦᱟ-ᱜ ᱟᱢ ᱦᱩᱭᱩᱜᱼᱟ ᱱᱟᱦᱟᱜ, ᱡᱟᱣᱨᱟᱜᱼᱟ ᱱᱟᱦᱟᱜ, ᱦᱚᱲᱢᱚ ᱨᱮ ᱚᱱᱠᱟᱜᱮ ᱟᱠ-ᱵᱟᱠ ᱡᱚᱢ ᱵᱟᱞᱟ᱾ ᱚᱱᱠᱟ ᱦᱮᱣᱟᱭᱮᱱᱟ᱾ ᱟᱫᱚ ᱚᱸᱰᱮ ᱵᱷᱽᱤᱛᱨᱤ ᱨᱮ ᱡᱟᱦᱟᱸ ᱢᱮᱱᱟᱜ ᱛᱟᱵᱚᱱᱟ ᱾ᱯᱟᱪᱚᱱ ᱤᱭᱟᱹ ᱯᱟᱪᱟᱜ ᱵᱟᱞᱟ ᱚᱱᱟ ᱚᱸᱰᱮ ᱦᱚᱸ ᱞᱳᱰᱮ ᱮᱸ ᱧᱟᱢᱟ᱾ ᱢᱚᱸᱡᱽᱷ ᱛᱮ ᱵᱟᱢ ᱡᱚᱢᱟ ᱢᱚᱸᱡᱽᱷ ᱛᱮ ᱵᱟᱢ ᱛᱚᱜᱚᱡᱟ᱾ ᱦᱳᱭᱥᱮ ᱟᱫᱚ ᱚᱱᱠᱟᱜᱮ ᱚᱸᱰᱮ ᱵᱟᱹᱭ ᱵᱟᱹᱭᱛᱮ ᱟᱫᱚ ᱫᱤᱱᱟᱹᱢ ᱫᱤᱱ, ᱚᱱᱠᱟ ᱞᱮᱠᱷᱟᱡ ᱫᱚ ᱵᱟᱹᱭ ᱵᱟᱹᱭᱛᱮ ᱚᱱᱮ ᱦᱚᱲᱢᱚ ᱨᱮ-ᱦᱚᱸ ᱟᱨ ᱨᱳᱜᱽ ᱟᱡᱟᱨ ᱠᱚ, ᱵᱟᱹᱭ ᱵᱟᱹᱭᱛᱮ ᱡᱟᱣᱨᱟᱜᱼᱟ ᱾ᱦᱳᱭᱥᱮ
ᱦᱩᱸ ᱦᱩᱸ
ᱟᱫᱚ ᱛᱚᱵᱮ ᱜᱚᱝᱠᱮ, ᱢᱮᱱ ᱢᱟ ᱛᱚᱵᱮ ᱪᱮᱫ ᱠᱚ ᱢᱮᱱᱟ? ᱮᱱᱛᱮᱱ ᱚᱱᱟ ᱨᱳᱜᱽ ᱟᱡᱟᱨ ᱠᱚᱼᱦᱚᱸ ᱟᱹᱰᱤ ᱵᱟᱹᱲᱤᱡ ᱜᱮᱭᱟ᱾ ᱛᱤᱱ ᱜᱽᱷᱟᱹᱲᱤᱡ ᱪᱚ ᱢᱚᱸᱡᱮᱢ ᱛᱟᱦᱮᱸᱱ, ᱛᱤᱱ ᱜᱽᱷᱟᱹᱲᱤᱡ ᱪᱚ ᱪᱮᱫ ᱪᱚ ᱪᱮᱠᱟ ᱜᱚᱫᱚ-ᱜ ᱵᱩᱡᱽ ᱛᱮᱫ ᱵᱟᱢ ᱧᱟᱢᱟ ᱦᱳᱭ ᱥᱮ
ᱦᱟᱸ ᱦᱟᱸ ᱦᱟᱸ᱾ ᱟᱫᱚ ᱢᱟᱹᱱᱢᱤ ᱡᱤᱭᱚᱱ ᱜᱮ ᱱᱚᱝᱠᱟᱱ ᱛᱟᱵᱚᱱᱟ ᱾ ᱪᱮᱫ ᱮᱢ ᱪᱤᱠᱟᱹᱭᱟ ᱚᱠᱚᱭ ᱫᱚ ᱦᱟᱯᱮᱱ ᱫᱤᱱ ᱵᱚᱱ ᱧᱮᱞ ᱫᱚᱦᱚ ᱠᱟᱜᱼᱟ᱾
ᱦᱳᱭ, ᱦᱳᱭ ᱚᱱᱟ ᱢᱟ ᱠᱟᱱ ᱜᱤ᱾ ᱟᱫᱚ ᱛᱤᱱᱟᱹᱜ ᱫᱤᱱ ᱡᱤᱣᱮᱫ ᱵᱚᱱ ᱛᱟᱦᱮᱸᱱᱚᱜᱼᱟ ᱾ ᱱᱚᱣᱟ ᱢᱟᱹᱱᱢᱤ ᱡᱤᱵᱚᱱ ᱨᱮ ᱱᱟᱦᱟᱜ ᱢᱟᱱᱮᱧ ᱢᱮᱱᱟ ᱢᱚᱞᱮ ᱠᱩᱥᱤ ᱨᱟᱹᱥᱠᱟᱹ ᱜᱤ ᱛᱟᱦᱮᱸᱱ ᱢᱮ ᱟᱢᱫᱚ ᱟᱜ ᱫᱩᱠ ᱫᱚ ᱟᱞᱚᱢ ᱛᱟᱦᱮᱸᱱᱚᱜᱼᱟ᱾ ᱟᱢ ᱫᱚ ᱟᱢ ᱫᱚ ᱦᱩᱫᱤᱥ ᱢᱮ ᱵᱚᱞᱮ ᱥᱟᱱᱟᱢ ᱜᱮ ᱱᱟᱯᱟᱭᱟ-ᱜ ᱟᱨ ᱱᱟᱯᱟᱭ ᱜᱮ ᱢᱤᱱᱟᱹᱧᱟ ᱾ ᱟᱨ ᱚᱱᱠᱟᱜᱮ ᱢᱚᱡᱽ ᱛᱮᱜᱤ ᱦᱩᱫᱽᱤᱥ ᱦᱩᱭᱩᱜᱼᱟ᱾ ᱪᱮᱫᱟᱜ ᱡᱮ ᱛᱤᱱ ᱨᱮᱢ ᱛᱟᱦᱮᱸᱱ, ᱛᱤᱱ ᱨᱮ ᱵᱟᱢ ᱛᱟᱦᱮᱸᱱ, ᱱᱤᱭᱟᱹ ᱫᱷᱽᱟᱹᱨᱛᱤ ᱨᱮ ᱦᱳᱭᱥᱮ ᱟᱨ ᱡᱚᱛᱚ ᱡᱚᱛᱚ ᱦᱚᱲ ᱥᱟᱞᱟᱜ ᱜᱮ ᱢᱤᱞᱟᱹᱣ ᱵᱷᱟᱵᱽᱱᱟ ᱛᱮ ᱛᱟᱦᱮᱸᱱ ᱦᱩᱭᱩᱜᱼᱟ᱾ ᱟᱨ ᱵᱟᱝᱠᱷᱟᱱ ᱫᱚ ᱢᱮᱫᱴᱮᱱ ᱛᱟᱭᱱᱚᱢ ᱛᱮᱱ ᱫᱚ ᱚᱠᱟᱨᱮᱢ ᱧᱟᱢᱟ ᱦᱟᱸᱜ, ᱫᱚ ᱵᱟᱨᱟ ᱫᱚᱦᱲᱟ ᱤᱭᱟᱹ ᱢᱚᱠᱟ ᱫᱚ ᱵᱟᱝ ᱧᱟᱢᱚᱜᱼᱟ ᱾ᱦᱳᱭ ᱥᱮ
ᱴᱷᱤᱠ, ᱴᱷᱤᱠ ᱚᱝᱠᱟ ᱜᱮ ᱡᱚᱛᱚ ᱦᱚᱲ ᱜᱮ, ᱢᱤᱞᱟᱹ ᱢᱤᱥᱟᱹᱣ ᱠᱟᱛᱮ ᱛᱟᱦᱮᱸ ᱦᱩᱭᱩᱜᱼᱟ ᱾ᱟᱨ
ᱟᱨ ᱚᱱᱟᱜᱮ ᱦᱳᱭ, ᱦᱳᱭ᱾
ᱛᱚ ᱤᱧ ᱦᱟᱸᱜ ᱤᱧ, ᱠᱚᱞᱟ ᱟᱵᱤᱱ ᱠᱟᱱᱟ᱾ ᱟᱨ ᱫᱷᱽᱩᱲᱟᱹ ᱦᱳᱭᱥᱮ ᱦᱳᱭ, ᱦᱳᱭ, ᱱᱚᱣᱟ ᱦᱟᱸᱜ ᱴᱟᱭᱤᱢ ᱦᱩᱭᱮᱱ ᱛᱟᱞᱟᱝ ᱦᱟᱸᱜ ᱤᱱᱠᱟᱹ ᱠᱷᱟᱱ ᱜᱮ ᱦᱮᱸᱥᱮ᱾
ᱦᱮᱸ ᱱᱤᱱᱠᱟ ᱠᱷᱟᱡ ᱜᱮ ᱱᱟᱦᱟᱼᱜ ᱚᱱᱠᱟ ᱴᱟᱭᱤᱢ ᱠᱚ ᱚᱠᱛᱮ ᱠᱚ ᱦᱩᱭᱩᱜ ᱠᱟᱱᱟ᱾ ᱱᱟᱦᱟᱼᱜ ᱴᱷᱤᱠ ᱜᱮᱭᱟ᱾ ᱟᱫᱚ ᱦᱳᱣᱟᱴᱥᱮᱯ ᱨᱮ ᱱᱟᱦᱟᱼᱜ ᱦᱟᱭ ᱤᱧ ᱛᱟᱞᱟᱝ ᱢᱮ, ᱱᱚᱢᱵᱚᱨ ᱦᱟᱸᱜ ᱤᱧ ᱠᱩᱞᱟᱢ ᱠᱟᱱᱟ᱾
ᱦᱮᱸ, ᱦᱮᱸ ᱴᱷᱤᱠ ᱜᱮᱭᱟ᱾ ᱴᱷᱤᱠ ᱜᱮᱭᱟ᱾ ᱦᱟᱸᱜ
ᱦᱳᱭ ᱟᱨ ᱛᱟᱦᱚᱞᱮ ᱛᱚᱵᱮ ᱴᱷᱤᱠ ᱜᱮᱭᱟ᱾ ᱚᱸᱰᱮ ᱮᱯ ᱥᱮᱫ ᱞᱟᱹᱜᱤᱫ ᱞᱝᱟᱝ ᱨᱚᱯᱚᱲᱟ ᱦᱟᱸᱜ, ᱦᱟᱯᱳᱭ ᱟᱵᱮᱱᱟᱼᱜ ᱛᱤᱱᱟᱹᱜ ᱠᱟᱱ ᱛᱟᱵᱮᱱᱟ᱾ ᱞᱟᱥᱴ ᱞᱟᱥᱴ ᱨᱮᱱᱟᱜ ᱦᱟᱸᱜ
ᱤᱧ ᱢᱮᱥᱮᱡ ᱟᱵᱮᱱ ᱠᱟᱹᱱᱟᱹᱧ ᱦᱟᱸᱜ
ᱟᱪᱪᱷᱟ ᱴᱷᱤᱠ ᱜᱮᱭᱟ, ᱴᱷᱤᱠ ᱜᱮᱭᱟ᱾